ᱦᱮᱸ ᱦᱮᱞᱳ ᱾
ᱦᱚᱸ ᱦᱚᱸ ᱟᱸᱡᱚᱢᱚᱜ ᱠᱟᱱ ᱛᱟᱹᱞᱤᱧᱟ ᱨᱚᱲ ᱠᱚ?
ᱦᱳᱭ ᱟᱸᱡᱚᱢᱚᱜ ᱠᱟᱱ ᱛᱟᱹᱵᱤᱱᱟ ᱟᱨ ᱟᱹᱞᱤᱧᱟᱜ ᱵᱤᱱ ᱟᱸᱡᱚᱢᱮᱜ-ᱟ?
ᱦᱚᱸ ᱟᱸᱡᱚᱢᱮᱜ ᱜᱮᱭᱟᱞᱤᱧ᱾
ᱦᱳᱭ᱾
ᱛᱟᱦᱚᱞᱮ ᱦᱟᱸᱜ ᱪᱮᱫ ᱠᱚ ᱵᱤᱱ ᱪᱤᱠᱟᱹ ᱵᱟᱲᱟᱭ-ᱟ ᱱᱤᱛᱚᱜ ᱫᱚ᱾
ᱮ ᱱᱤᱛ ᱫᱚ ᱚᱱᱠᱟ ᱫᱚ ᱪᱮᱫ ᱦᱚᱸ ᱵᱟᱹᱞᱤᱧ ᱪᱤᱠᱟᱹ ᱵᱟᱲᱟᱭᱮᱟ ᱡᱚᱢ ᱵᱟᱲᱟ ᱠᱟᱛᱮᱫ ᱫᱩᱲᱩᱵ ᱵᱟᱲᱟ ᱦᱩᱭ ᱟᱠᱟᱱᱟ᱾ ᱟᱵᱮᱱ ᱫᱚ ᱪᱮᱫ ᱵᱤᱱ ᱪᱤᱠᱟᱹᱭᱮᱜ-ᱟ?
ᱟᱹᱞᱤᱧ ᱦᱚᱸ ᱚᱱᱠᱟᱜ ᱜᱮ ᱡᱚᱢ ᱵᱟᱲᱟ ᱠᱟᱛᱮ ᱜᱮᱞᱤᱧ ᱫᱩᱲᱩᱵ ᱵᱟᱲᱟ ᱟᱠᱟᱱᱟ ᱦᱟᱸᱜ ᱱᱤᱛᱚᱜ ᱱᱤᱛᱚᱜ ᱫᱚ ᱚᱱᱠᱟ ᱪᱤᱠᱟᱹ ᱵᱟᱞᱤᱧ ᱪᱤᱠᱟᱹᱭᱮᱫᱟ᱾ ᱛᱟᱦᱚᱞᱮ ᱦᱟᱸᱜ ᱛᱮᱦᱮᱧ ᱫᱚ ᱪᱮᱫ ᱠᱚᱯᱮ ᱩᱛᱩ ᱵᱟᱲᱟ ᱞᱮᱫ ᱛᱟᱦᱮ-ᱟ?
ᱛᱤᱦᱤᱧ
ᱛᱤᱦᱤᱧ ᱫᱚ ᱟᱹᱞᱩ ᱠᱚ ᱟᱨ ᱵᱷᱤᱱᱰᱤ ᱠᱚ ᱯᱚᱴᱚᱞ ᱠᱚ ᱪᱷᱟᱲᱟ ᱪᱮᱫ ᱦᱚᱸ ᱵᱟᱹᱱᱩᱜ ᱠᱟᱫᱟ ᱥᱚᱵᱡᱤ ᱨᱤᱱ ᱟᱨᱠᱤ ᱚᱱᱟᱠᱚ ᱜᱮᱞᱮ ᱩᱛᱩ ᱵᱟᱲᱟ ᱞᱮ-ᱟ᱾
ᱦᱳᱭ ᱦᱳᱭ᱾
ᱦᱳᱭ᱾
ᱚᱱᱟ ᱢᱟᱱᱮ ᱥᱚᱵᱡᱤ ᱦᱚᱸᱛᱚ ᱡᱚᱛᱚ ᱫᱤᱱ ᱫᱚ ᱥᱚᱢᱟᱱ ᱵᱟᱭ ᱧᱟᱢᱚᱜ ᱟᱥᱮ ᱛᱚ ᱵᱟᱡᱟᱨ ᱠᱚ ᱨᱮ ᱦᱚᱸ ᱟᱭᱢᱟ ᱜᱟᱱ ᱠᱟᱛᱮᱜ ᱫᱟᱢ ᱟᱠᱟᱱᱟ ᱱᱤᱛᱚᱜ ᱥᱚᱵᱽᱡᱤ ᱠᱚᱦᱚᱸ᱾
ᱚᱦᱩ ᱦᱳᱭ᱾
ᱟᱯᱮ ᱥᱮᱱ ᱜᱮ ᱪᱮᱫ ᱞᱮᱠᱟ ᱛᱟᱞᱮ ᱥᱚᱵᱡᱤ ᱠᱚᱨᱮᱱᱟᱜ ᱫᱟᱢ ᱠᱚ?
ᱟᱞᱮ ᱥᱮᱫ ᱮᱱᱛᱮ ᱟᱹᱰᱤ ᱡᱟᱹᱥᱛᱤ ᱜᱮ ᱥᱚᱵᱽᱡᱤ ᱨᱮᱱᱟᱜ ᱫᱟᱢ ᱫᱚ᱾ ᱟᱹᱰᱤ ᱜᱮ ᱡᱟᱹᱥᱛᱤ ᱧᱚᱜ ᱜᱮᱭᱟ ᱟᱨᱠᱤ᱾ ᱟᱨ ᱥᱚᱵᱡᱤ ᱠᱚ ᱥᱮᱨᱚᱠᱚᱢ ᱛᱮᱢᱚᱱ ᱮᱠᱴᱟ ᱫᱚ ᱵᱟᱝ ᱧᱟᱢᱚᱜ ᱜᱮᱭᱟ ᱟᱞᱩ ᱠᱚ ᱯᱚᱴᱚᱞ ᱠᱚ ᱡᱮᱢᱚᱱ ᱮᱸᱻ ᱵᱷᱮᱱᱰᱤ ᱯᱚᱴᱚᱞ ᱠᱟᱪᱠᱞᱟ ᱠᱚ ᱚᱱᱟ ᱠᱚ ᱪᱷᱟᱰᱟ ᱵᱮᱥᱤ ᱠᱤᱪᱷᱩ ᱫᱚ ᱵᱟᱝ ᱧᱟᱢᱚᱜ ᱜᱮᱭᱟ ᱦᱚᱛᱚᱫ ᱠᱚ ᱠᱚᱱᱰᱦᱟ ᱩᱱᱟᱹᱜ ᱚᱱᱟ ᱠᱚᱜᱮ ᱧᱟᱢᱚᱜ ᱜᱮᱭᱟ, ᱟᱫᱚ ᱚᱱᱟ ᱠᱚᱜᱮ ᱵᱷᱟᱜ ᱦᱟᱹᱴᱤᱧ ᱦᱟᱹᱴᱤᱧ ᱛᱮᱞᱮ ᱩᱛᱩᱭ ᱜᱮᱭᱟ, ᱢᱟᱱᱮ ᱛᱤᱦᱤᱧ ᱫᱚ ᱠᱚᱸᱰᱷᱟ ᱜᱟᱯᱟ ᱫᱚ ᱦᱚᱛᱚᱜ ᱛᱟᱯᱚᱨ ᱟᱨᱦᱚᱸ ᱠᱟᱪᱠᱞᱟ ᱠᱚ ᱚ ᱚᱱᱮ ᱚᱱᱠᱟ ᱞᱮ ᱩᱛᱩᱭ ᱜᱮᱭᱟ ᱚᱱᱟ ᱠᱚᱜᱮ ᱟᱨᱠᱤ ᱦᱳᱭ᱾
ᱫᱤᱱᱟᱹᱢ ᱫᱚ ᱢᱤᱫᱴᱮᱡ ᱩᱛᱩ ᱫᱚ ᱵᱟᱭ ᱥᱤᱵᱤᱞᱟ ᱦᱮᱸ ᱵᱟᱝ ᱫᱤᱱ ᱫᱤᱱ ᱯᱚᱨ ᱯᱚᱨ ᱛᱮᱜᱮ ᱦᱟᱱᱟ ᱱᱟᱣᱟ ᱦᱟᱱᱟ ᱱᱟᱣᱟ ᱩᱛᱩ ᱜᱮ ᱵᱷᱟᱞᱤ ᱵᱩᱡᱷᱟᱹᱜ-ᱟ᱾
ᱦᱳᱭ ᱾
ᱩ
ᱛᱟᱦᱚᱞᱮ ᱟᱹᱛᱩ ᱫᱤᱥᱚᱢ ᱠᱚᱨᱮᱱᱟᱜ ᱢᱟᱱᱮ ᱵᱟᱵᱮᱱ ᱯᱷᱳᱱ ᱵᱟᱲᱟ ᱟᱠᱟᱫᱟ᱾
ᱦᱳᱭ ᱟᱹᱛᱩ ᱫᱤᱥᱚᱢ ᱠᱚᱨᱮ ᱫᱚᱞᱤᱧ ᱯᱷᱳᱱ ᱵᱟᱲᱟ ᱞᱮᱫ ᱜᱮᱭᱟ ᱱᱤᱭᱟᱹ ᱠᱚᱨᱮ ᱫᱚ᱾ ᱱᱟᱯᱟᱹᱭ ᱵᱟᱲᱟ ᱜᱮᱭᱟ ᱠᱚ ᱡᱚᱛᱚ ᱦᱚᱲ ᱜᱮ᱾
ᱟᱪᱪᱷᱟ ᱱᱟᱯᱟᱭ ᱛᱟᱦᱮᱸᱞᱮᱱ ᱠᱷᱟᱱ ᱜᱮᱛᱚ ᱵᱷᱟᱜᱤ ᱦᱮ ᱵᱟᱝ᱾
ᱦᱳᱭ ᱱᱟᱯᱟᱭ ᱛᱟᱸᱦᱮᱞᱮᱱ ᱠᱷᱟᱱ ᱜᱮ ᱱᱟᱯᱟᱭ᱾
ᱛᱟᱦᱚᱞᱮ ᱦᱟᱸᱜ ᱪᱮᱫ ᱠᱚ ᱚᱱᱠᱟ ᱵᱮᱱ ᱪᱤᱠᱟᱹ ᱵᱟᱲᱟᱭᱮᱫᱼᱟ᱾
ᱟᱹᱞᱤᱧ ᱫᱚ ᱛᱮᱢᱚᱱ ᱫᱚ ᱪᱮᱫ ᱦᱚᱸ ᱵᱟᱹᱞᱤᱧ ᱪᱤᱠᱟᱭᱟ᱾ ᱨᱩᱢ ᱠᱚᱨᱮ ᱜᱮ ᱫᱩᱲᱩᱵ ᱵᱟᱲᱟ ᱦᱩᱭᱩᱜ ᱠᱟᱱᱟ᱾
ᱦᱮᱸ ᱛᱟᱦᱞᱮ ᱟᱵᱮᱱ ᱫᱚ,, ᱚᱠᱟ ᱟᱢᱮᱥ ᱠᱚᱨᱮ ᱵᱮᱱ ᱛᱟᱦᱮᱱ ᱜᱮᱭᱟ ᱥᱮ ᱪᱮᱫ? ᱢᱟᱱᱮ ᱚᱞ ᱯᱟᱲᱦᱟᱣ ᱠᱷᱟᱹᱛᱤᱨ ᱥᱮ ᱱᱚᱝᱠᱟ ᱠᱟᱹᱢᱤ ᱵᱟ ᱠᱟᱹᱢᱤ ᱠᱟᱡᱟ ᱠᱷᱟᱹᱛᱤᱨ ᱛᱮ᱾
ᱯᱟᱲᱟ ᱠᱷᱟᱹᱛᱤᱨ ᱜᱮ᱾
ᱟᱪᱪᱷᱟ ᱟᱪᱪᱷᱟ᱾
ᱦᱳᱭ,
ᱦᱳᱭ ᱚᱞᱟᱲ ᱚᱞ ᱯᱟᱲᱦᱟᱣ ᱛᱚ ᱞᱟᱹᱠᱛᱤ ᱠᱟᱱ ᱜᱮᱭᱟ ᱦᱮᱸ ᱵᱟᱝ᱾
ᱦᱳᱭ ᱚᱞ ᱯᱟᱲᱦᱟᱣ ᱫᱚ ᱟᱹᱰᱤ ᱡᱟᱹᱨᱩᱲ ᱜᱮᱭᱟ ᱟᱨᱠᱤ᱾ ᱡᱤᱭᱚᱱ ᱨᱮᱫᱚ ᱟᱵᱚ, ᱡᱤᱭᱚᱱ ᱡᱤᱭᱚᱱ ᱨᱮᱫᱚᱚ ᱡᱮᱢᱚᱱ ᱮᱸ ᱥᱤᱠᱷᱱᱟᱹᱛ ᱫᱚ ᱟᱹᱰᱤ ᱫᱚᱨᱠᱟᱨ᱾ ᱫᱚᱨᱠᱟᱨ ᱠᱟᱱ ᱜᱮᱭᱟ ᱵᱟᱝᱟ ᱥᱮ ᱥᱤᱠᱷᱱᱟᱹᱛ ᱪᱷᱟᱲᱟᱟᱜᱮ ᱥᱤᱠᱷᱱᱟᱹᱛ ᱵᱟᱝᱠᱷᱟᱱᱜᱮ ᱪᱮᱫ ᱦᱚᱸ ᱵᱟᱹᱱᱩᱜᱼᱟ ᱟᱨᱠᱤ᱾ ᱚᱱᱠᱟ ᱡᱨᱚᱠᱚᱢ ᱪᱮᱫ ᱵᱟᱹᱵᱤᱱ ᱵᱩᱡ ᱫᱟᱲᱮᱭᱟᱜᱼᱟ᱾ ᱠᱤᱵᱟ ᱡᱟᱦᱟᱱᱟᱜ ᱵᱤᱱ ᱪᱤᱠᱟᱹᱭ ᱨᱮᱦᱚᱸ ᱪᱮᱫ ᱦᱚᱸᱵᱤᱱ ᱪᱤᱠᱟᱹ ᱫᱟᱲᱮᱭᱟᱜᱼᱟ ᱵᱟᱝ ᱟᱥᱮ᱾ ᱚᱞ ᱯᱟᱲᱦᱟᱣ ᱥᱤᱠᱷᱱᱟᱹᱛ ᱛᱟᱦᱮᱸ ᱞᱮᱱᱠᱷᱟᱱ ᱫᱚ ᱟᱹᱰᱤ ᱠᱤᱪᱷᱩ ᱵᱤᱱ ᱠᱚᱨᱟᱣ ᱫᱟᱲᱮᱭᱟᱜᱼᱟ᱾
ᱮᱠᱫᱚᱢ ᱮᱠᱫᱚᱢ ᱟᱨ ᱚᱞ ᱯᱟᱲᱦᱟᱣ ᱵᱟᱭ ᱛᱟᱦᱮᱸ ᱞᱮᱱᱟ ᱫᱚ ᱦᱟᱸᱜ ᱪᱮᱫ ᱦᱚᱸ ᱚᱱᱠᱟ ᱫᱚ ᱦᱟᱸᱜ ᱵᱟᱵᱮ ᱠᱚᱨᱟᱣ ᱫᱟᱲᱮᱭᱟᱜᱼᱟ ᱵᱮᱭᱟᱢ ᱛᱮᱦᱚᱸ ᱚᱞ ᱯᱟᱲᱦᱟᱣ ᱠᱟᱛᱮᱫ ᱟᱹᱰᱤ ᱴᱟ ᱱᱟᱯᱟᱭ ᱵᱩᱡᱷᱟᱹᱜ ᱠᱟᱱᱟ ᱡᱮ ᱜᱤᱫᱽᱨᱟᱹ ᱠᱚᱦᱚᱸ ᱟᱹᱰᱤ ᱜᱟᱱ ᱜᱮ ᱱᱤᱛᱚᱜ ᱫᱚ ᱢᱤᱰᱤᱭᱟᱢ ᱦᱚᱸ ᱪᱟᱹᱞᱩᱠᱟᱱ ᱛᱟᱵᱚᱱᱟ ᱟᱨ ᱟᱵᱚᱣᱟᱜ ᱡᱟᱱᱟᱢ ᱟᱲᱟᱝ ᱟᱲᱟᱝ ᱛᱮ ᱟᱹᱰᱤᱜᱟᱱ ᱢᱟᱹᱭ ᱵᱟᱹᱵᱩ ᱛᱟᱠᱚ ᱠᱚ ᱚᱞ ᱯᱟᱲᱦᱟᱜ ᱠᱟᱱ ᱛᱟᱵᱚᱱᱟ ᱚᱱᱟ ᱠᱷᱟᱹᱛᱤᱨ ᱟᱹᱰᱤᱴᱟᱜ ᱜᱮ ᱨᱟᱹᱥᱠᱟᱹ ᱨᱟᱹᱥᱠᱟᱹ ᱥᱮ ᱜᱚᱨᱚᱡᱽ ᱟᱴᱠᱟᱨᱚᱜ ᱠᱟᱱᱟ᱾
ᱦᱳᱭ, ᱢᱟᱲᱟᱝ ᱢᱟ ᱚᱱᱠᱟ ᱵᱟᱝ ᱛᱟᱦᱮᱸ ᱠᱟᱱ ᱛᱟᱵᱱᱟ ᱚᱱᱟ ᱥᱩᱡᱳᱜ᱾ ᱥᱩᱵᱤᱫᱟ ᱠᱚ ᱟᱵᱚ ᱢᱤ ᱠᱚᱥᱴᱚ ᱟᱱᱟᱴ ᱛᱟᱨᱟ ᱛᱮᱵᱚᱱ ᱯᱟᱲᱦᱟᱣ ᱦᱮᱡ ᱠᱟᱱᱟ ᱟᱨᱠᱤ ᱥᱟᱱᱛᱟᱲᱤ ᱢᱤᱰᱤᱭᱟᱢ ᱛᱮ᱾ ᱟᱨ ᱱᱤᱛᱚᱜ ᱱᱚᱣᱟ ᱡᱟᱛᱮ ᱟᱵᱚ ᱯᱚᱨᱮᱛᱮ ᱩᱱᱟᱹᱜ ᱟᱱᱟᱴ ᱮᱴᱠᱮᱴ ᱮᱴᱠᱮᱴᱚᱬᱮ ᱨᱮ ᱡᱟᱛᱮ ᱟᱞᱚ ᱦᱤᱡᱩᱜ ᱢᱟ ᱚᱱᱟ ᱞᱟᱹᱜᱤᱫ ᱜᱮ ᱠᱩᱨᱩᱢᱩᱴᱩ ᱦᱩᱭᱩᱜᱼᱟ ᱵᱟᱝ ᱟ ᱥᱮ᱾
ᱮᱠᱫᱚᱢ ᱮᱫᱚᱢ ᱚᱱᱟ ᱢᱟ ᱞᱟᱹᱠᱛᱤ ᱠᱟᱱ ᱜᱮ ᱟᱨ ᱱᱤᱛᱚᱜ ᱟᱹᱰᱤᱜᱟᱱ ᱢᱟᱹᱭ ᱵᱟᱹᱵᱩ ᱛᱟᱠᱚ ᱠᱚ ᱚᱞ ᱯᱟᱲᱦᱟᱜ ᱠᱟᱱᱟ ᱱᱚᱝᱠᱟ ᱢᱟᱨᱟᱝ ᱢᱟᱨᱟᱝ ᱵᱤᱫᱽᱫᱟᱹᱜᱟᱲᱽ ᱥᱮ ᱤᱥᱠᱩᱞ ᱠᱚᱞᱮᱡᱽ ᱠᱚᱦᱚᱸ ᱪᱟᱹᱞᱩ ᱟᱠᱟᱱ ᱛᱟᱵᱚᱱᱟ ᱢᱮᱱᱠᱷᱟᱱ ᱱᱚᱜᱚᱭ ᱛᱚ ᱵᱤ ᱮᱰ ᱠᱚᱞᱮᱡᱽ ᱜᱮ ᱦᱟᱸᱜ ᱟᱹᱣᱨᱤ ᱪᱟᱹᱞᱩᱜ ᱛᱟᱵᱚᱱᱟ ᱱᱚᱜᱼᱭ᱾ ᱚᱱᱟ ᱤᱫᱤᱠᱟ ᱠᱟᱛᱮᱜ ᱜᱟᱯᱟ ᱢᱮᱭᱟᱝ ᱜᱮ ᱦᱟᱸᱜ ᱟᱱᱫᱳᱞᱚᱱ ᱢᱤᱫᱴᱮᱱ ᱥᱟᱯᱲᱟᱣ ᱦᱩᱭ ᱟᱠᱟᱱᱟ᱾
ᱦᱳᱭ,
ᱦᱳᱭ ᱟᱫᱚ ᱚᱱᱟ ᱟᱱᱫᱳᱞᱚᱱ ᱜᱮᱦᱟᱸᱜ ᱟᱵᱚ ᱡᱟᱛ ᱛᱮ ᱫᱟᱹᱵᱤᱭᱟᱵᱚᱱ ᱡᱮ ᱟᱞᱮ ᱦᱚᱛᱚ ᱥᱟᱱᱛᱟᱞᱤ ᱢᱤᱰᱤᱭᱟᱢ ᱛᱮ ᱢᱤᱫᱴᱤᱡ ᱵᱤᱭᱮᱰ ᱠᱚᱞᱮᱡᱽ ᱞᱟᱹᱠᱛᱤ ᱛᱟᱞᱮᱭᱟ ᱵᱟᱝᱞᱟ ᱢᱤᱰᱤᱭᱟᱢ ᱛᱚ ᱟᱹᱰᱤᱜ ᱟᱢᱫᱟ ᱢᱮᱱᱟᱜ ᱛᱟᱵᱚᱱᱟ ᱟᱵᱚᱣᱟᱜ ᱪᱤ ᱠᱤ ᱨᱮᱱᱟᱜ ᱛᱚ ᱢᱤᱫᱴᱤᱡ ᱞᱟᱹᱠᱛᱤ ᱦᱮᱸ ᱵᱟᱝ᱾
ᱦᱳᱭ ᱦᱳᱭ ᱮᱠᱟᱞ ᱜᱮ ᱮᱠᱫᱚᱢ ᱜᱮ ᱞᱟᱹᱠᱛᱤ ᱠᱟᱱ ᱡᱤᱱᱤᱥ ᱠᱟᱱ ᱛᱟᱵᱚᱱᱟ᱾ ᱠᱤᱱᱛᱩ ᱮᱱᱠᱷᱟᱱ ᱫᱚ ᱵᱟᱠᱚ ᱮᱢᱟᱵᱚᱱ ᱠᱟᱱᱟ ᱥᱚᱨᱠᱟᱨ ᱟᱨ ᱥᱩᱡᱳᱜᱽ ᱥᱩᱵᱤᱫᱷᱟ ᱵᱟᱵᱚᱱ ᱧᱟᱢ ᱮᱫᱟ ᱚᱱᱟᱜᱮ ᱟᱹᱰᱤ ᱫᱩᱠ ᱟᱨᱠᱤ ᱛᱤᱱᱟᱹᱜ ᱵᱚᱱ ᱛᱤᱱᱟᱹᱜ ᱢᱮᱱ ᱠᱟᱛᱮᱫ ᱦᱚᱸ ᱵᱟᱝ ᱠᱚ ᱮᱢᱟ ᱢᱟᱲᱟᱝ ᱦᱚᱸ ᱚᱱᱠᱟ ᱤᱭᱟᱹ ᱚᱱᱟ ᱠᱚ ᱠᱚᱞᱮᱡᱽ ᱠᱚᱜᱮ ᱠᱚᱞᱮᱡᱽ ᱠᱷᱩᱞᱟᱹᱣ ᱞᱟᱹᱜᱤᱫ ᱛᱮ ᱟᱹᱰᱤ ᱜᱮ ᱟᱱᱫᱳᱞᱚᱱ ᱦᱩᱭ ᱟᱠᱟᱱᱟ ᱡᱟᱹᱱᱤᱡ ᱡᱚᱢ ᱵᱟᱲᱟᱣ ᱟᱠᱟᱫ ᱞᱤᱧ᱾
ᱦᱳᱭ ᱟᱱᱫᱳᱞᱚᱱ ᱦᱩᱭᱟᱠᱟᱱᱟ ᱟᱹᱞᱤᱧ ᱦᱚᱸ ᱪᱟᱞᱟᱣ ᱵᱟᱲᱟ ᱠᱟᱱᱟ ᱡᱚᱠᱷᱚᱱ ᱜᱮ ᱚᱱᱟ ᱟᱱᱫᱚᱞᱚᱱ ᱟᱱᱫᱚᱞᱚᱱ ᱜᱮ ᱫᱩ ᱦᱟᱡᱟᱨ ᱛᱤᱱᱟᱹᱜ ᱛᱮᱣᱮᱥ ᱫᱩᱦᱟᱡᱟᱨ ᱯᱩᱪᱤᱥ ᱥᱟᱞᱨᱮ ᱢᱤᱫ ᱫᱷᱟᱣ ᱟᱱᱫᱚᱞᱚᱱ ᱦᱩᱭᱞᱮᱱ ᱛᱟᱦᱮᱸᱜ-ᱟ᱾ ᱱᱚᱜ-ᱚᱭ ᱦᱟᱸᱜ ᱫᱤᱱ ᱠᱟᱞᱚᱢ ᱦᱩᱭ ᱞᱮᱱ ᱛᱟᱦᱮᱸᱱᱟ ᱟᱱᱫᱳᱞᱚᱱ ᱟᱨ ᱱᱮᱥ ᱫᱚ ᱪᱮᱫᱦᱟᱹᱜ ᱠᱩᱞᱤ ᱫᱟᱲᱮ ᱠᱟᱫᱟ ᱢᱟᱱᱮ ᱚᱱᱠᱟ ᱨᱤᱯᱚᱨᱴ ᱦᱚᱸ ᱵᱟᱠᱚ ᱵᱩᱡᱷᱟᱹ ᱮᱢ ᱟᱠᱟᱫᱟ᱾ ᱱᱮᱥ ᱫᱚ ᱦᱟᱸᱜ ᱢᱚᱱᱮ ᱦᱩᱭ ᱠᱟᱱᱟ ᱡᱮ ᱫᱤᱱᱟᱹᱢ ᱫᱤᱱ ᱡᱩᱫᱤ ᱱᱚᱝᱠᱟ ᱜᱮᱵᱚᱱ ᱛᱷᱤᱨ ᱵᱚᱱ ᱛᱟᱦᱮᱱᱟ ᱛᱟᱦᱚᱞᱮ ᱠᱷᱟᱱ ᱫᱚ ᱪᱮᱫ ᱦᱚᱸ ᱵᱟᱝ ᱦᱳᱭᱳᱜ-ᱟ ᱱᱤᱡᱮ ᱠᱟᱹᱴᱤᱡ ᱵᱟᱝ ᱞᱟᱲᱟ ᱞᱮᱱᱠᱷᱟᱱ ᱫᱚ ᱟᱫᱚ ᱚᱱᱟ ᱠᱷᱟᱹᱛᱤᱨ ᱛᱮ ᱫᱟᱫᱟ ᱫᱤᱫᱤ ᱛᱟᱠᱚ ᱦᱟᱸᱜ ᱜᱚᱴᱟ ᱟᱠᱟᱫᱟ ᱠᱚ ᱡᱮ ᱱᱚᱜ ᱚᱭ ᱫᱟᱨᱟᱭ ᱠᱟᱱ ᱮᱠᱩᱥ ᱛᱟᱹᱨᱤᱠᱷ ᱢᱮᱱᱫᱚ ᱢᱚᱝᱜᱚᱞ ᱵᱟᱨ ᱦᱤᱞᱚᱜ ᱦᱟᱸᱜ ᱱᱚᱣᱟ ᱨᱮᱱᱟᱜ ᱥᱟᱯᱲᱟᱣ ᱫᱚ ᱦᱩᱭ ᱠᱟᱱᱟ ᱡᱷᱟᱲᱜᱨᱟᱢ ᱥᱮᱫ ᱨᱮ᱾ ᱟᱫᱚ ᱚᱸᱰᱮ ᱜᱮ ᱥᱟᱱᱟᱢ ᱥᱟᱱᱟᱢ ᱯᱟᱹᱴᱷᱣᱟᱹ ᱠᱚ ᱡᱮᱢᱚᱱ ᱥᱮᱴᱮᱨ ᱵᱚᱱ ᱛᱟᱦᱮᱱ ᱢᱟ ᱚᱸᱰᱮ ᱟᱨ ᱫᱚᱢᱮᱞ ᱫᱚᱢᱮᱞ ᱡᱩᱫᱤ ᱵᱚᱱ ᱛᱟᱦᱮᱱᱟ ᱛᱟᱦᱞᱮ ᱠᱷᱟᱱ ᱫᱚ ᱦᱟᱸᱜ ᱟᱹᱰᱤ ᱴᱟ ᱜᱮ ᱱᱟᱯᱟᱭᱚᱜ-ᱟ ᱟᱵᱚᱣᱟᱜ ᱫᱩᱠ ᱠᱚᱵᱚᱱ ᱥᱚᱫᱚᱨ ᱟ ᱦᱮᱸ ᱵᱟᱝ᱾
ᱦᱳᱭ ᱦᱳᱭ ᱮᱠᱟᱞ ᱜᱮ᱾ ᱱᱚᱣᱟ ᱠᱚᱫᱚ ᱞᱟᱹᱠᱛᱤᱭᱟᱱ ᱡᱤᱱᱤᱥ ᱮ ᱟᱨᱪᱮᱜ ᱚᱱᱟ ᱵᱮᱱ ᱢᱟᱱᱮ ᱦᱚᱜᱚᱭ ᱡᱮ ᱵᱤᱱ ᱢᱮᱱ ᱠᱮᱭᱟ ᱟ ᱢᱟᱲᱟᱝ ᱦᱚᱸ ᱟᱱᱫᱳᱨᱚᱱ ᱪᱟᱞᱟᱣ ᱦᱩᱭ ᱟᱠᱟᱱ ᱛᱟᱦᱮᱸᱜ-ᱟ ᱦᱮᱸᱥᱮ᱾
ᱦᱳᱭ
ᱛᱟᱦᱞᱮ ᱮ ᱟᱵᱚ ᱫᱚ ᱛᱚ ᱢᱟᱱᱮ ᱪᱮᱫ ᱞᱤᱧ ᱞᱟ. ᱭ ᱟ᱾ ᱪᱮᱫᱟᱜ ᱵᱟᱝᱠᱚ ᱮᱢᱟ ᱵᱚᱱ ᱠᱟᱱᱟ ᱩᱱᱟᱹᱜ ᱛᱟᱲᱟ ᱛᱟᱹᱲᱤ ᱟᱨᱠᱤ?
ᱦᱳᱭ ᱟᱵᱚ ᱦᱟᱸᱜ ᱟᱨ ᱱᱤᱛᱚᱜ ᱧᱮᱞ ᱢᱮ ᱚᱱᱟ ᱠᱷᱟᱹᱛᱤᱨ ᱛᱮ ᱟᱭᱢᱟ ᱜᱟᱱ ᱫᱟᱫᱟ ᱛᱟᱠᱚ ᱫᱤᱫᱤ ᱛᱟᱠᱚ ᱦᱟᱸᱜ ᱚᱱᱠᱟ ᱪᱮᱫ ᱠᱚ ᱞᱟᱹᱭᱟ ᱠᱚᱞᱮᱡᱽ ᱠᱚᱢᱯᱞᱤᱴ ᱠᱟᱛᱮᱫ ᱥᱮ ᱮᱢᱮ ᱠᱚᱠᱚ ᱠᱚᱢᱯᱞᱤᱴ ᱠᱟᱛᱮᱫ ᱦᱚᱸ ᱱᱤᱛ ᱱᱤᱛᱚᱜ ᱦᱟᱜ ᱫᱩᱲᱩᱵ ᱜᱮ ᱢᱮᱱᱟᱜ ᱠᱟᱜ ᱠᱚᱣᱟ᱾ ᱟᱨ ᱮᱢᱮ ᱨᱮᱱᱟᱜ ᱥᱤᱴ ᱫᱚ ᱦᱟᱜ ᱚᱱᱠᱟ ᱡᱟᱹᱥᱛᱤ ᱵᱟᱭ ᱛᱟᱦᱮᱱᱟ ᱥᱮ ᱛᱤᱱᱟᱹᱜ ᱟᱵᱮᱱᱟᱜ ᱨᱮᱝᱠ ᱛᱟᱦᱮᱱ ᱛᱟᱵᱮᱱᱟ ᱟᱫᱚ ᱡᱟᱦᱟᱸᱭ ᱠᱚ ᱮᱢᱟᱠᱚ ᱵᱟᱠᱚ ᱠᱚᱨᱟᱣ ᱮᱫᱟ ᱩᱱᱠᱩ ᱵᱤᱭᱮᱰ ᱦᱚᱸᱠᱚ ᱠᱚᱨᱟᱣ ᱞᱮᱠᱷᱟᱱ ᱟᱹᱰᱤᱴᱟᱜ ᱜᱮ ᱱᱟᱯᱟᱭ ᱛᱟᱠᱚᱣᱟ ᱟᱫᱚ ᱥᱟᱱᱛᱟᱞᱤ ᱢᱤᱰᱤᱭᱟᱢ ᱛᱮ ᱱᱚᱝᱠᱟ ᱡᱩᱫᱤ ᱵᱟᱝ ᱛᱟᱦᱮᱱᱟ ᱩᱱᱟᱹᱜ ᱩᱱᱟᱹᱜ ᱫᱤᱱ ᱠᱷᱚᱱ ᱥᱟᱱᱛᱟᱞᱤ ᱢᱤᱰᱤᱭᱟᱢ ᱛᱮᱢ ᱯᱟᱲᱦᱟᱜ-ᱟ᱾ ᱟᱨ ᱡᱩᱫᱤ ᱵᱟᱝᱞᱟ ᱢᱤᱰᱤᱭᱟᱢ ᱛᱮᱢ ᱯᱟᱲᱦᱟᱜ-ᱟ ᱱᱚᱱᱠᱟ ᱫᱚ ᱦᱟᱜ ᱱᱟᱯᱟᱭ ᱫᱚ ᱵᱟᱭ ᱜᱟᱱᱚᱜ ᱠᱟᱱᱟ ᱥᱮ᱾
ᱦᱳᱭ ᱦᱳᱭ᱾
ᱫᱚ ᱚᱱᱟ ᱠᱷᱟᱹᱛᱤᱨ ᱛᱮ ᱟᱜ ᱟᱵᱚᱣᱟᱜ ᱞᱟᱹᱭ ᱫᱚ ᱡᱮ ᱱᱚᱜ ᱚᱭ ᱡᱮᱢᱚᱱ ᱟᱵᱚ ᱡᱟᱱᱟᱢ ᱟᱲᱟᱝ ᱛᱮᱵᱚᱱ ᱯᱟᱲᱦᱟᱜ ᱠᱟᱱᱟ ᱢᱤᱫᱴᱤᱡ ᱡᱟᱱᱟᱢ ᱟᱲᱟᱝ ᱛᱮᱦᱚᱸ ᱮᱸ ᱵᱤᱭᱮᱰ ᱠᱚᱞᱮᱡ ᱪᱟᱹᱞᱩ ᱞᱮᱱᱠᱷᱟᱡ ᱟᱹᱰᱤᱴᱟᱜ ᱜᱮ ᱱᱟᱯᱟᱭᱚᱜ-ᱟ᱾ ᱡᱚᱛᱚ ᱠᱤᱪᱷᱩ ᱜᱮ ᱱᱤᱛᱚᱜ ᱪᱟᱹᱞᱩᱜ ᱠᱟᱱᱟ ᱟᱭᱢᱟ ᱜᱟᱱ ᱜᱮ ᱪᱟᱹᱞᱩᱠ ᱠᱟᱱᱟ ᱡᱟᱛᱮᱼᱼ ᱞᱟᱦᱟ ᱛᱮᱫᱚ ᱚᱱᱠᱟ ᱯᱨᱟᱭᱢᱟᱨᱤ ᱥᱠᱩᱞ ᱠᱚᱨᱮ ᱦᱚᱸ ᱟᱛᱳ ᱥᱠᱩᱞ ᱠᱚᱨᱮ ᱦᱚᱸ ᱯᱨᱟᱭᱼᱼ ᱪᱟᱹᱞᱩ ᱵᱟᱝ ᱛᱟᱦᱮᱸ ᱠᱟᱱᱟ ᱢᱤᱫᱴᱤᱡ ᱵᱟᱨᱭᱟ ᱤᱥᱠᱩᱞ ᱨᱮ ᱪᱟᱹᱞᱩ ᱛᱟᱦᱮᱸ ᱠᱟᱱᱟ ᱱᱤᱛᱚᱜ ᱫᱚ ᱧᱮᱞᱚᱜ ᱠᱟᱱᱟ ᱟᱹᱰᱤ ᱟᱢᱫᱟ ᱤᱥᱠᱩᱞ ᱨᱮᱜᱮᱼᱼ ᱥᱟᱱᱛᱟᱞᱤ ᱢᱤᱰᱤᱭᱟᱢ ᱦᱚᱸ ᱠᱚ ᱪᱟᱹᱞᱩ ᱟᱠᱟᱫ ᱠᱚ ᱦᱮᱸ ᱵᱟᱝ?
ᱦᱳᱭ ᱦᱳᱭ᱾
ᱟᱨ ᱵᱟᱵᱚᱱ ᱥᱟᱱᱛᱟᱞᱤ ᱢᱤᱰᱤᱭᱟᱢ ᱦᱚᱸ ᱟᱵᱚ ᱡᱩᱫᱤ ᱵᱟᱵᱚᱱ ᱡᱮᱼᱼ ᱪᱟᱹᱞᱩᱭᱟ ᱟᱨᱠᱤ ᱛᱟᱦᱚᱞᱮ ᱟᱵᱚ ᱫᱚ ᱪᱤᱠᱟᱹ ᱛᱮᱵᱚᱱ ᱢᱟᱱᱮ ᱼᱼ ᱢᱟᱲᱟᱝ ᱥᱮᱫ ᱛᱮᱵᱚᱱ ᱞᱟᱦᱟ ᱠᱚᱜᱼᱟ ᱯᱚᱨᱮᱛᱮ ᱟᱵᱚ ᱵᱷᱟᱭ ᱵᱳᱱ ᱛᱟᱠᱳ ᱪᱮᱫ? ᱪᱤᱠᱟᱹ ᱛᱮᱵᱚᱱ ᱢᱟᱱᱮ ᱵᱚᱱ
ᱦᱳᱭ ᱪᱤᱠᱟᱹᱛᱮ ᱢᱟᱲᱟᱝ ᱰᱟᱦᱟᱨ ᱥᱮᱱ ᱵᱚᱱ ᱤᱫᱤ ᱠᱚᱣᱟ ᱦᱮᱸ ᱵᱟᱝ?
ᱦᱳᱭ ᱪᱤᱠᱟᱹᱛᱮ ᱞᱟᱦᱟ ᱥᱮᱫ ᱵᱚᱱ ᱤᱫᱤ ᱠᱚᱣᱟ? ᱚᱱᱟ ᱠᱚᱫᱚ ᱧᱮᱞ ᱞᱟᱜᱟᱜ ᱟ ᱥᱮ ᱟᱵᱚ ᱜᱮ ᱵᱟᱝ ᱥᱮ?
ᱮᱠᱫᱚᱢ ᱮᱠᱫᱚᱢ ᱚᱱᱟ ᱠᱚᱫᱚ ᱧᱮᱞ ᱞᱟᱹᱠᱛᱤ ᱠᱟᱱ ᱜᱮᱭᱟ ᱪᱮᱫᱟᱜ ᱥᱮ ᱚᱱᱟ ᱠᱚᱫᱚ ᱟᱵᱚ ᱵᱟᱵᱚ ᱟᱵᱚ ᱡᱩᱫᱤ ᱠᱟᱹᱴᱤᱡ ᱦᱟᱨᱠᱮᱛ ᱨᱮ ᱠᱟᱹᱴᱤᱡ ᱛᱟᱦᱮᱱ ᱦᱩᱭᱩᱜ ᱛᱟᱵᱚᱱᱟ ᱠᱟᱹᱴᱤᱡ ᱠᱷᱟᱴᱟᱜ ᱦᱩᱭᱩᱜ ᱛᱟᱵᱚᱱᱟ᱾
ᱦᱳᱭ᱾
ᱛᱚᱵᱮ ᱛᱚ ᱡᱟᱦᱟᱸ ᱡᱤᱱᱤᱥ ᱨᱮᱭᱟᱝ ᱦᱳᱭ ᱡᱟᱦᱟᱸ ᱡᱤᱱᱤᱥ ᱜᱮ ᱧᱮᱞ ᱵᱮᱱ ᱥᱮ ᱵᱟᱵᱮᱱ ᱠᱷᱟᱴᱟᱣ ᱞᱮᱱᱠᱷᱟᱱ ᱥᱮ ᱵᱟᱵᱮᱱ ᱠᱚᱥᱴᱚ ᱞᱮᱱᱠᱷᱟᱱ ᱯᱷᱚᱞ ᱫᱚ ᱵᱟᱠᱮᱱ ᱧᱟᱢᱟ ᱚᱱᱟ ᱡᱟᱦᱟᱸ ᱯᱳᱭᱞᱳ ᱠᱷᱟᱴᱟᱜ ᱦᱩᱭᱩᱜᱼᱟ ᱛᱚᱵᱮ ᱟᱹᱱᱤᱡ ᱚᱱᱟ ᱨᱮᱱᱟᱜ ᱯᱷᱚᱞ ᱠᱚᱵᱮᱱ ᱧᱟᱢ ᱫᱟᱲᱮᱭᱟᱜᱼᱟ᱾
ᱦᱳᱭ ᱵᱟᱵᱮᱱ ᱠᱷᱟᱴᱟᱣ ᱞᱮᱠᱷᱟᱱ ᱫᱚ ᱯᱷᱚᱞ ᱫᱚ ᱵᱟᱝ ᱧᱟᱢᱚᱜᱼᱟ ᱟᱨ ᱟᱵᱚ ᱡᱮ ᱠᱟᱹᱴᱤᱡ ᱵᱟᱵᱚᱱ ᱠᱚᱥᱴᱚᱜᱼᱟ ᱥᱮ ᱵᱟᱵᱚᱱ ᱦᱮ ᱦᱟᱨᱠᱮᱛ ᱥᱟᱥᱮᱛ ᱥᱟᱦᱟᱣ ᱠᱟ ᱡᱩᱫᱤ ᱵᱚᱱ ᱥᱟᱦᱟ ᱠᱟᱛᱮᱜ ᱵᱚᱱ ᱠᱚᱨᱟᱣ ᱱᱟ ᱵᱚᱱ ᱱᱚᱣᱟ ᱵᱚᱱ ᱪᱟᱞᱟᱣ ᱤᱫᱤ ᱜᱮᱭᱟ ᱦᱮᱸ ᱥᱮ ᱵᱟᱝᱟ? ᱛᱟᱦᱚᱞᱮ ᱯᱚᱨᱮ ᱫᱚ ᱱᱚᱝᱠᱟ ᱟᱱᱟᱴ ᱮᱴᱠᱮᱴᱚᱬᱮ ᱵᱟᱝ ᱦᱤᱡᱩᱜᱼᱟ ᱟᱵᱚ ᱡᱮᱢᱚᱱ ᱵᱷᱟᱭ ᱵᱳᱱ ᱛᱟᱠᱳ ᱪᱮᱛᱟᱱ ᱨᱮ ᱟᱵᱚ ᱫᱚ ᱠᱚᱴ ᱠᱚᱥᱴᱚ ᱞᱟᱜᱟᱣ ᱵᱚᱱᱟ ᱱᱤᱛᱚᱜ ᱫᱚᱼᱼ ᱟᱵᱚ ᱜᱮᱛᱚ ᱢᱟᱲᱟᱝ ᱢᱟᱲᱟᱝ ᱜᱮᱭᱟᱵᱚᱱ ᱛᱟᱦᱚᱞᱮ ᱟᱫᱚ ᱮ ᱱᱤᱛᱚᱜ ᱟᱵᱚ ᱡᱚᱛᱚ ᱴᱷᱤᱠ ᱤᱫᱤ ᱞᱟᱜᱟᱣ ᱵᱚᱱᱟ ᱥᱮ ᱪᱮᱛᱟᱱ ᱥᱮᱼᱼ
ᱮᱠᱫᱚᱢ ᱮᱠᱫᱚᱢᱼᱼ ᱟᱨ ᱟᱵᱚ ᱡᱩᱫᱤ ᱦᱚᱸ ᱟᱵᱚ ᱦᱚᱸ ᱡᱩᱫᱤ ᱱᱚᱝᱠᱟ ᱛᱷᱤᱨ ᱛᱷᱟᱨ ᱨᱮᱜᱮ ᱵᱚᱱ ᱛᱮᱦᱮᱱᱟ ᱛᱟᱦᱚᱞᱮ ᱠᱷᱟᱱ ᱫᱚ ᱦᱟᱯᱮᱱ ᱫᱤᱱ ᱦᱚᱸ ᱱᱚᱝᱠᱟ ᱜᱮ ᱛᱮᱦᱮᱱᱟ ᱪᱮᱫ ᱦᱚᱸ ᱚᱠᱚᱭᱟᱜ ᱡᱟᱦᱟᱸᱭ ᱢᱤᱫ ᱦᱚᱲ ᱡᱩᱫᱤ ᱟᱣᱟᱡᱽ ᱵᱟᱭ ᱩᱴᱷᱟᱹᱣᱟ ᱥᱮ ᱚᱸᱰᱮ ᱫᱚ ᱮᱦᱚ ᱚᱠᱚᱭ ᱦᱚᱸ ᱟᱣᱟᱡᱽ ᱵᱟᱭ ᱩᱴᱷᱟᱹᱣ ᱫᱟᱲᱮ ᱪᱮᱫᱟᱜ ᱥᱮ ᱚᱸᱰᱮ ᱢᱟᱱᱮ ᱫᱤᱞ ᱫᱟᱲᱮ ᱧᱚᱜ ᱵᱟᱝᱠᱚ ᱵᱩᱡᱷᱟᱹᱣ ᱜᱮᱭᱟ ᱟᱨ ᱡᱩᱫᱤ ᱚᱱᱠᱟ ᱫᱳᱢᱮᱞ ᱫᱳᱢᱮᱞ ᱧᱚᱜ ᱮᱢ ᱪᱟᱞᱟᱜᱼᱟ ᱢᱤᱫ ᱢᱤᱫ ᱦᱚᱲᱮ ᱞᱟᱦᱟ ᱠᱚᱜᱼᱟ ᱟᱨ ᱚᱱᱟ ᱥᱟᱶᱛᱮ ᱫᱚᱢᱮᱞ ᱫᱚᱢᱮᱞᱮᱢ ᱪᱟᱞᱟᱜᱼᱟ ᱩᱱᱤ ᱦᱚᱸ ᱫᱤᱞ ᱫᱟᱲᱮ ᱥᱮ ᱥᱟᱦᱚᱥ-ᱮ ᱟᱴᱠᱟᱨᱟ᱾ ᱡᱮ ᱵᱟᱝ ᱤᱧ ᱱᱚᱣᱟ ᱤᱧᱟᱹᱜ ᱠᱟᱹᱢᱤ ᱥᱮ ᱟᱞᱮᱭᱟᱜ ᱠᱟᱹᱢᱤ ᱦᱩᱭᱩᱜ ᱛᱟᱞᱮᱭᱟ ᱩᱱᱟᱹ ᱜᱟᱱ ᱢᱮᱱᱟᱜ ᱞᱮᱭᱟ ᱯᱟᱹᱴᱷᱩᱣᱟᱹ ᱦᱮᱸ ᱵᱟᱝ?
ᱦᱳᱭ᱾
ᱚᱱᱟ ᱠᱷᱟᱹᱛᱤᱨ ᱜᱮ ᱦᱟᱸᱜ ᱱᱤᱛᱳᱜ ᱧᱮᱞᱚᱜ ᱠᱟᱱᱟ ᱟᱭᱢᱟ ᱜᱟᱱ ᱢᱟᱹᱭ ᱵᱟᱹᱵᱩ ᱛᱟᱠᱩ ᱦᱚᱸ ᱠᱚ ᱚᱞ ᱯᱟᱲᱦᱟᱜ ᱠᱟᱱ ᱜᱮᱭᱟ ᱠᱚ᱾
ᱦᱳᱭ᱾ ᱦᱳᱭ ᱯᱟᱲᱦᱟᱜ ᱫᱚ ᱞᱟᱹᱠᱛᱤ ᱠᱟᱱ ᱜᱮᱭᱟᱼᱼ
ᱦᱳᱭ ᱦᱳᱭ᱾
ᱟᱵᱚ ᱥᱟᱱᱛᱟᱲᱤ ᱢᱤᱰᱤᱭᱟᱢ ᱛᱮᱦᱚᱸ᱾
ᱦᱳᱭ ᱢᱟᱱᱮ ᱟᱹᱰᱤ ᱡᱟᱭᱜᱟ ᱨᱮᱜᱮ ᱦᱟᱸᱜ ᱞᱟ ᱯᱟᱹᱦᱤᱞ ᱫᱚ ᱵᱟᱭ ᱛᱟᱦᱮᱸ ᱠᱟᱱᱟ ᱡᱮ ᱱᱚᱠᱟ ᱤᱥᱠᱩᱞ ᱠᱚᱨᱮ ᱦᱚᱸ ᱯᱨᱟᱭ ᱤᱥᱠᱩᱞ ᱨᱮᱦᱚᱸ ᱵᱟᱝ ᱛᱟᱦᱮᱸ ᱠᱟᱱᱟ ᱡᱮ ᱵᱟᱝᱞᱟ ᱢᱤᱰᱤᱭᱟᱢ ᱛᱟᱦᱮᱸ ᱠᱟᱱᱟ ᱞᱮᱠᱤᱱ ᱥᱟᱱᱛᱟᱲᱤ ᱢᱤᱰᱤᱭᱟᱢ ᱫᱚ ᱵᱟᱭ ᱛᱮᱦᱮᱸ ᱠᱟᱱᱟ ᱟᱫᱚ ᱦᱟᱸᱜ ᱱᱤᱛᱚᱜ ᱫᱚ ᱢᱟᱱᱮ ᱚᱱᱟ ᱥᱟᱞᱟᱜ ᱠᱚ ᱮᱰ ᱛᱚᱨᱟ ᱠᱟᱫᱟ ᱡᱮ ᱥᱟᱱᱛᱟᱞᱤ ᱢᱤᱰᱤᱭᱟᱢ ᱦᱚᱸ ᱱᱚᱰᱮ ᱪᱟᱹᱞᱩᱣ ᱠᱟᱱᱟ ᱥᱮ ᱪᱟᱹᱞᱩᱣ ᱠᱟᱱᱟ ᱵᱟᱠᱷᱟᱱ ᱟᱹᱰᱤ ᱜᱟᱱ ᱤᱥᱠᱩᱞ ᱠᱚᱞᱮᱡᱽ ᱚᱸᱻ ᱤᱥᱠᱩᱞ ᱠᱚᱨᱮ ᱦᱟᱸᱜ ᱵᱚᱱᱫᱚ ᱛᱟᱦᱮᱸ ᱠᱟᱱᱟ ᱥᱟᱱᱛᱟᱞᱤ ᱢᱤᱰᱤᱭᱟᱢ ᱠᱚ᱾ ᱢᱮᱱᱠᱷᱟᱱ ᱚᱱᱟ ᱪᱟᱹᱞᱩᱜ ᱠᱟᱱᱟ ᱟᱹᱰᱤᱴᱟᱜ ᱜᱮ ᱱᱟᱯᱟᱭ ᱵᱩᱡᱷᱟᱹᱜ ᱠᱟᱱᱟ ᱡᱮ ᱟᱵᱚᱣᱟᱜ ᱱᱚᱝᱠᱟ ᱟᱸ ᱡᱟᱱᱟᱢ ᱟᱲᱟᱝ ᱞᱟᱦᱟ ᱥᱮᱱ ᱪᱟᱞᱟᱜ ᱠᱟᱱᱟ ᱦᱮᱸ ᱵᱟᱝ
ᱦᱳᱭ ᱡᱟᱱᱟᱢ ᱟᱲᱟᱝ ᱞᱟᱦᱟ ᱥᱮᱫ ᱪᱟᱞᱟᱜ ᱠᱟᱱᱟ ᱥᱮ ᱡᱟᱱᱟᱢ ᱟᱲᱟᱝ ᱛᱮ ᱟᱵᱚ ᱵᱚᱱ ᱚᱞ ᱚᱞᱚᱜ ᱫᱟᱲᱮᱭᱟᱜᱼᱟ ᱵᱟᱝ ᱟ ᱥᱮ᱾
ᱦᱳᱭ ᱦᱳᱭ᱾
ᱦᱳᱭ᱾ ᱟᱨ ᱡᱮᱢᱚᱱ ᱦᱚᱸᱜᱼᱚᱭ ᱵᱤᱱ ᱞᱟᱹᱭ ᱠᱮᱜᱼᱟ ᱟᱹᱞᱤᱧ ᱦᱚᱸᱞᱤᱧ ᱟᱸᱡᱚᱢ ᱵᱟᱲᱟᱣ ᱠᱟᱜᱼᱟ ᱡᱮ ᱮᱸ ᱟᱹᱰᱤ ᱟᱭᱢᱟ ᱜᱟᱱ ᱤᱥᱠᱩᱞ ᱜᱮ ᱚᱝᱠᱟ ᱵᱚᱱ ᱠᱷᱩᱞᱟᱹᱣ ᱦᱩᱭ ᱠᱟᱱᱟ ᱯᱨᱟᱭᱢᱟᱨᱤ ᱛᱷᱮᱠᱮ, ᱪᱳᱴᱳ ᱛᱷᱮᱠᱮ ᱟᱨᱠᱤ ᱵᱚᱲᱚ ᱦᱟᱹᱵᱤ ᱦᱮᱸ ᱥᱮ? ᱦᱮᱸ ᱟᱹᱞᱤᱧ ᱫᱚ ᱱᱚᱣᱟ ᱜᱮ ᱫᱩᱠ ᱞᱤᱧ ᱵᱩᱡᱷᱟᱹᱣᱟ ᱡᱮ ᱮᱠᱷᱚᱱ ᱟᱞᱮ ᱚᱱᱛᱮᱡ ᱫᱚ ᱵᱟᱝ ᱟᱹᱣᱨᱤ ᱦᱩᱭᱩᱜᱼᱟ ᱚᱞᱪᱤᱠᱤ ᱛᱮ ᱥᱮ ᱟᱵᱚ ᱟᱭᱟᱜ ᱟᱭᱳ ᱟᱲᱟᱝ ᱛᱮᱵᱚᱱ ᱚᱞᱚᱜ ᱯᱟᱲᱦᱟᱜᱼᱟ ᱚᱝᱠᱟᱱᱟᱜ ᱥᱩᱡᱩᱠ ᱥᱩᱵᱤᱫᱷᱟ ᱮᱠᱷᱚᱱᱳ ᱟᱹᱣᱨᱤ ᱧᱟᱢᱚᱜᱼᱟ᱾
ᱟᱪᱪᱷᱟ ᱟᱪᱪᱷᱟ ᱦᱳᱭ᱾
ᱦᱚᱭ᱾
ᱟᱫᱚ ᱦᱟᱸᱜ ᱚᱱᱟ ᱦᱚᱸ ᱫᱤᱱ ᱫᱤᱱ ᱛᱮ ᱧᱟᱢᱚᱜᱼᱟ ᱠᱟᱫᱟ ᱦᱟᱸᱜ ᱧᱟᱢᱚᱜᱼᱟ ᱱᱚᱜᱼᱚᱭ ᱛᱚ ᱦᱟᱸᱜ ᱮᱭᱛᱳ ᱥᱩᱨᱩᱣ ᱠᱟᱱᱟ᱾ ᱢᱤᱫ ᱫᱤᱱ ᱛᱮᱫᱚ ᱦᱟᱸᱜ ᱡᱟᱦᱟᱸᱱᱟᱜ ᱡᱤᱱᱤᱥ ᱛᱚ ᱢᱤᱫ ᱫᱤᱱ ᱛᱮᱫᱚ ᱦᱟᱸᱜ ᱵᱟᱝ ᱦᱩᱭ ᱠᱟᱱᱟ᱾ ᱫᱷᱤᱨᱤ ᱫᱷᱤᱨᱤ ᱱᱚᱝᱠᱟ ᱦᱩᱭᱩᱜ ᱜᱮᱭᱟ ᱦᱟᱸᱜ, ᱡᱟᱦᱟᱸᱱᱟᱜ ᱡᱤᱱᱤᱥ ᱛᱚ ᱦᱟᱸᱜ ᱚᱱᱟ ᱛᱮ ᱞᱟᱹᱭ ᱪᱷᱚᱰ ᱫᱚ ᱵᱟᱵᱚᱱ ᱧᱟᱢ ᱫᱟᱲᱮᱭᱟᱜᱼᱟ ᱚᱱᱟ ᱦᱚᱸ ᱠᱟᱹᱴᱤᱡ ᱩᱸ ᱚᱯᱮᱠᱷᱟᱭ ᱦᱳᱭᱳᱜ ᱛᱟᱵᱚᱱᱟ ᱤᱱᱟᱹ ᱩᱱᱟᱹᱜ ᱫᱤᱱ ᱡᱩᱫᱤ ᱵᱚᱱ ᱚᱯᱮᱠᱷᱟ ᱫᱟᱲᱮᱭᱟᱫᱟ ᱚᱱᱟ ᱵᱟᱨ ᱩᱸ ᱵᱟᱨ ᱯᱮ ᱥᱤᱧ ᱫᱚ ᱪᱮᱫᱟᱜ ᱵᱟᱵᱚᱱ ᱚᱯᱮᱠᱷᱟ ᱫᱟᱲᱮᱭᱟᱜᱼᱟ ᱦᱮᱸ ᱵᱟᱝ᱾
ᱦᱚᱭ᱾
ᱦᱮ
ᱚᱯᱮᱠᱠᱷᱟ ᱦᱚᱸ ᱫᱚᱨᱠᱟᱨ ᱠᱟᱱᱟ᱾ ᱟᱸᱟᱸ ᱩᱱᱟᱹᱜ ᱫᱤᱱ ᱵᱚᱱ ᱚᱯᱮᱠᱠᱷᱟ ᱫᱟᱲᱮ ᱠᱟᱣᱫᱟ ᱟᱨ ᱠᱚᱭᱮᱠ ᱫᱤᱱ ᱜᱤ ᱚᱯᱮᱠᱠᱷᱟ ᱚᱯᱮᱠᱠᱷᱟ ᱫᱟᱲᱮᱭᱟᱜᱼᱟ ᱵᱚᱱ᱾ ᱵᱟᱝᱟ ᱥᱮ? ᱚᱯᱮᱠᱷᱟ ᱚ ᱚᱯᱮᱠᱠᱷᱟ ᱨᱮᱱᱟᱜ ᱯᱷᱚᱞ ᱡᱟᱛᱮ ᱵᱷᱟᱜᱮ ᱦᱩᱭᱩᱜ ᱢᱟ᱾
ᱦᱩᱸ, ᱚᱱᱟ ᱜᱮᱵᱚᱱ ᱪᱟᱹᱭ ᱡᱮ ᱩᱯᱮᱠᱷᱟ ᱨᱮᱱᱟᱜ ᱦᱚᱸ ᱯᱷᱚᱞ ᱵᱷᱟᱜᱤ ᱦᱩᱭᱩᱜ ᱢᱟ᱾ ᱡᱚᱛᱚ ᱦᱚᱲ ᱠᱚ ᱪᱟᱹᱭᱟ ᱡᱮ ᱵᱷᱟᱞᱤ ᱦᱩᱭᱩᱜ ᱢᱟ ᱚᱠᱚᱭ ᱦᱚᱸ ᱡᱮ ᱵᱟᱹᱲᱤᱡ ᱫᱚ ᱵᱟᱭ ᱪᱟᱭᱟ ᱡᱮ, ᱦᱮᱸ ᱵᱟᱝ?
ᱦᱳᱭ᱾
ᱛᱟᱦᱚᱞᱮ ᱟᱯᱮ ᱥᱮᱱ ᱫᱚ ᱦᱟᱸᱜ ᱚᱝᱠᱟ ᱦᱟᱸᱜ ᱟᱛᱩ ᱤᱥᱠᱩᱞ ᱠᱚᱨᱮ ᱫᱚ ᱦᱟᱸᱜ ᱥᱟᱱᱛᱟᱞᱤ ᱢᱤᱰᱤᱭᱟᱢ ᱛᱮ ᱚᱞ ᱯᱟᱲᱦᱟ ᱠᱚᱫᱚ ᱦᱟᱸᱜ ᱵᱟᱭ ᱪᱟᱹᱞᱩᱣ ᱠᱟᱱᱟ ᱦᱮᱸ ᱵᱟᱝ?
ᱵᱟᱝ ᱜᱮ ᱥᱩᱨ ᱥᱩᱯᱩᱨ ᱠᱚᱨᱮᱜ ᱦᱚᱸ ᱵᱟᱝᱟ ᱟᱨ ᱵᱟᱞᱮ ᱟᱸᱡᱚᱢ ᱵᱟᱲᱟᱣ ᱠᱟᱜᱼᱟ ᱟᱞᱮ ᱚᱱᱛᱮ ᱫᱚ ᱢᱟᱱᱮ ᱥᱩᱨ ᱥᱩᱯᱩᱨ ᱠᱚᱲᱮᱜ ᱫᱚ ᱪᱮᱫᱟᱜ, ᱠᱟᱹᱴᱤᱡ ᱥᱟᱺᱜᱤᱧ ᱧᱚᱜ ᱠᱚᱨᱮ ᱦᱚᱸ ᱵᱟᱝ ᱟᱨᱟᱢᱵᱚ ᱵᱟᱝ ᱚᱱᱛᱮ ᱫᱚ ᱵᱟᱹᱱᱩᱜ ᱟᱠᱟᱫᱟ᱾ ᱟᱨᱟᱢᱵᱚ ᱫᱚ ᱟᱹᱨᱤ ᱟᱨᱟᱢᱵᱚᱜᱼᱟ ᱡᱮᱢᱚᱱ ᱚᱱᱮ ᱩᱸᱻ ᱢᱟᱨᱟᱝ ᱵᱤᱫᱽᱫᱟᱹᱜᱟᱲ ᱠᱚᱨᱮᱜ ᱜᱮ ᱚᱱᱮ ᱮᱸ ᱯᱷᱟᱥᱴ ᱞᱮᱝᱜᱩᱭᱮᱡᱽ ᱡᱮᱢᱚᱱ ᱥᱟᱱᱛᱟᱞᱤ ᱚᱱᱟ ᱠᱚᱛᱮᱜ ᱜᱮ ᱢᱤᱫᱵᱟᱨ ᱡᱟᱭᱜᱟ ᱨᱮ ᱟᱨᱟᱢᱵᱷᱚ ᱟᱠᱟᱱᱟ ᱚᱱᱟ ᱠᱷᱚᱱᱟᱜ ᱡᱟ
ᱛᱟᱞᱦᱮ ᱟᱵᱮᱱ ᱫᱚ ᱦᱟᱸᱜ ᱱᱚᱝᱠᱟ ᱵᱟᱝᱞᱟ ᱯᱟᱹᱨᱥᱤ ᱛᱮ ᱵᱮᱱ ᱚᱞ ᱯᱟᱲᱦᱟᱜ ᱠᱟᱱ ᱛᱟᱦᱮᱱᱟ ᱥᱮ ᱥᱟᱱᱛᱟᱲᱤ ᱯᱟᱹᱨᱥᱤ ᱛᱮᱜᱤ ᱵᱮᱱ ᱚᱞ ᱯᱟᱲᱦᱟᱜ
ᱟᱹᱞᱤᱧ ᱫᱚ ᱮᱸᱜ ᱩᱸ ᱢᱟᱲᱟᱝ ᱫᱚ ᱠᱟᱹᱴᱤᱡ ᱨᱮᱫᱚ ᱦᱩᱰᱤᱧ ᱨᱮᱫᱚ ᱵᱟᱝᱞᱟ ᱯᱟᱦᱟᱴᱟ ᱤᱭᱟᱹ ᱛᱮᱜᱮ ᱞᱤᱧ ᱚᱞ ᱯᱟᱲᱦᱟᱜ ᱠᱟᱱ ᱛᱟᱦᱮᱸᱜᱼᱟ, ᱟᱫᱚ ᱟᱹᱞᱤᱧ ᱫᱚ ᱚᱞ ᱯᱟᱲᱦᱟᱜ ᱞᱟᱹᱜᱤᱫ ᱛᱮ ᱵᱟᱨᱦᱮ ᱫᱤᱥᱚᱢ ᱥᱮᱫ